ᱦᱩ ᱡᱚᱦᱟᱨ ᱜᱮ ᱾
ᱦᱩᱸ ᱪᱮᱫ ᱮᱢ ᱪᱤᱠᱟᱹᱭ ᱫᱟ?
ᱟᱱᱡᱚᱢᱚᱜ ᱠᱟᱱᱟ ᱴᱷᱤᱠ ᱜᱤᱭᱟᱹ
ᱦᱮᱸ ᱮᱢᱚᱜ ᱠᱟᱱᱟ ᱾
ᱟᱡᱚᱢᱚᱜ
ᱦᱮᱸ ᱟᱨ ᱪᱮᱫ ᱠᱚᱢ ᱪᱟᱹᱞᱩ ᱠᱮᱫᱟ ᱟᱫᱚ ᱟᱨ
ᱪᱮᱫ ᱪᱮᱫ ᱥᱟᱰᱮ ᱠᱟᱱᱟ
ᱥᱟᱹᱨᱤ ᱮᱱ ᱫᱚ
ᱩᱠᱩᱨ
ᱵᱮᱲᱟ ᱤᱭᱟᱹ ᱫᱟᱹᱛᱟᱹᱱᱤ ᱠᱚᱫᱚ ᱦᱩᱭᱱᱟ ᱥᱮ ᱫᱟᱹᱛᱟᱹᱱᱤ ᱠᱚᱫᱚ ᱦᱩᱭᱱᱟ ᱥᱮ ᱟᱹᱣᱨᱤ
ᱫᱟᱹᱛᱟᱹᱱᱤ ᱥᱟᱯᱟ ᱠᱟᱹᱱᱟᱹᱧ ᱮᱱᱟᱝ ᱨᱮ
ᱤᱧ ᱫᱚ ᱟᱹᱣᱨᱤᱧ ᱫᱟᱹᱛᱟᱹᱱᱤᱜᱼᱟ ᱱᱚᱜᱼᱚᱭ ᱜᱟᱹᱰᱭᱟᱹ ᱥᱮᱫ ᱤᱧ ᱦᱮᱡ ᱮᱱᱟ ᱜᱟᱹᱰᱤ ᱥᱮᱫ ᱤᱧ ᱦᱮᱡ ᱠᱟᱛᱮ ᱧᱮᱞ ᱫᱟᱹᱧ ᱢᱤᱫᱴᱮᱱ ᱦᱟᱯᱟ ᱰᱚᱵᱷᱟᱜ ᱨᱮ ᱡᱚᱜᱽ ᱡᱟ ᱠᱚᱧ ᱫᱟᱬᱟᱱ ᱠᱟᱱᱟ ᱵᱟᱝ ᱡᱚᱜ
ᱠᱟᱛᱷᱟ ᱢᱟ ᱠᱟᱱ ᱜᱮ ᱵᱟᱠᱚ ᱪᱤᱠᱟᱹ ᱟᱱᱤᱡᱼᱟ ᱜᱚᱡ ᱫᱚ ᱵᱟᱝ ᱜᱚᱡᱚᱜᱼᱟ ᱢᱮᱱᱠᱷᱟᱱ ᱧᱮᱞ ᱡᱚᱝ ᱠᱟᱛᱮ ᱚᱠᱟ ᱞᱮᱠᱟ ᱪᱚᱠᱚ ᱧᱮᱞᱚᱜᱚᱜᱼᱟ ᱦᱮᱸᱥᱮ ᱢᱚᱱᱮ ᱨᱮ
ᱦᱮᱸ ᱟᱨ ᱡᱩᱫᱤ ᱟᱨ ᱡᱩᱫᱤ ᱞᱟᱴᱷᱮ ᱠᱚᱜ ᱟᱭ ᱥᱮ ᱵᱟᱢ ᱵᱩᱡ ᱫᱟᱲᱮᱭᱟᱜᱼᱟ ᱞᱟᱴᱷᱮ ᱥᱚᱢᱚᱭ ᱦᱚᱸ ᱵᱟᱢ ᱵᱩᱡ ᱫᱟᱲᱮᱼᱟ ᱵᱟᱵᱟᱫ ᱢᱮᱭᱟ ᱛᱚ
ᱦᱮᱸ
ᱩᱱᱥ ᱵᱟ ᱠᱷᱟᱨᱢ ᱵᱩᱡᱟ
ᱠᱟᱛᱷᱟ ᱫᱚ ᱠᱟᱱ ᱜᱮᱭᱟ ᱵᱟᱝ ᱫᱚ ᱵᱟᱝ
ᱦᱟᱶ ᱡᱟᱦᱟᱸᱭ ᱟᱜ ᱦᱚᱲᱢᱚ ᱨᱮ ᱜᱷᱟᱣ ᱟᱠᱚᱣᱟ ᱵᱟᱝ ᱦᱮᱸ ᱚᱱᱟ ᱡᱩᱫᱤ ᱞᱟᱴᱷᱮᱜᱼᱟ ᱵᱟᱝ ᱜᱷᱟᱣ ᱟᱹᱰᱤ ᱪᱟᱸᱲ ᱵᱮᱥ ᱜᱚᱫᱚᱜ
ᱦᱮᱸ ᱵᱚᱛ ᱢᱟᱭᱟᱢ ᱡᱟᱦᱟᱸ ᱠᱚ ᱞᱟᱹᱭᱟ ᱚᱱᱟ ᱟᱹᱰᱤ ᱞᱚᱜᱚᱱ ᱪᱩᱥᱟᱹᱣ ᱪᱟᱵᱟᱭ ᱟᱠᱚ ᱟᱨᱠᱤ
ᱦᱮᱸ ᱵᱤᱥᱚᱠᱛᱚ ᱵᱤᱥᱟᱠᱛᱚ ᱢᱟᱭᱟᱝ
ᱦᱳᱭ ᱦᱳᱭ
ᱮᱠᱫᱚᱢ ᱪᱟᱵᱟ ᱜᱚᱫ ᱟᱠᱚ
ᱛᱟᱨᱯᱚᱨᱮ ᱴᱨᱤᱴᱢᱮᱱᱴ ᱦᱩᱭᱩᱜ ᱜᱮᱭᱟ ᱚᱱᱟ ᱪᱤᱠᱟᱹ ᱮᱱᱟ ᱡᱟᱸᱦᱟ ᱠᱚᱨᱮᱜ ᱢᱟᱭᱟᱝ ᱠᱚ ᱤᱭᱟᱹᱜ ᱛᱟᱠᱚ ᱥᱮ ᱛᱚᱸᱵᱟ ᱛᱟᱦᱮᱱ ᱛᱟᱠᱚᱣ ᱟ ᱦᱚᱭᱛᱚ ᱢᱚᱪᱠᱟᱣ ᱞᱮᱱᱟᱭ ᱦᱮᱸ ᱥᱮ ᱵᱟᱝ
ᱦᱮᱸ
ᱚᱸᱰᱮ ᱫᱚ ᱦᱚᱳᱭᱛᱳ ᱧᱮᱞ ᱢᱮ ᱤᱭᱟᱹ ᱵᱟᱝ ᱜᱟᱱᱚᱜᱼᱟ ᱡᱟᱦᱟᱸ ᱵᱚᱱ ᱢᱮᱛᱟᱜ ᱠᱟᱱ ᱜᱮᱫ ᱵᱟᱝ ᱜᱟᱱᱚᱜᱼᱟ ᱥᱮ ᱪᱮᱫ ᱵᱤᱱᱟᱹ ᱜᱮᱫ ᱛᱮᱜᱮ ᱩᱱᱠᱩ ᱠᱚ ᱚᱸᱰᱮᱱᱟᱜ ᱢᱟᱭᱟᱝ ᱠᱚ ᱪᱩᱥᱟᱹᱣ ᱦᱚᱪᱚ ᱠᱚᱣᱟ ᱟᱨᱠᱤ
ᱵᱟᱝ ᱱᱚᱣᱟ ᱫᱚ ᱱᱟᱣᱟ ᱡᱤᱱᱤᱥ ᱱᱟᱣᱟ ᱡᱤᱱᱤᱥᱤᱧ ᱵᱩᱡ ᱠᱮᱫᱟ ᱫᱚ ᱱᱚᱝᱠᱟ ᱦᱩᱭ ᱵᱟᱲᱟ ᱟᱠᱟᱱᱟ ᱱᱚᱝᱠᱟ
ᱦᱮᱸ ᱴᱮᱰᱤᱝ ᱦᱩᱭᱩᱜ ᱜᱮᱭᱟ ᱚᱱᱠᱟ ᱧᱮᱞ ᱠᱮᱫ ᱩᱱᱠᱩ ᱠᱚ ᱚᱸᱰᱮ ᱠᱚ ᱯᱤᱭᱟ ᱯᱩᱱᱭᱟᱹ ᱠᱚ ᱫᱚᱦᱚ ᱠᱚ ᱠᱚᱣᱟ ᱞᱟᱜᱟᱣ ᱠᱚ ᱠᱚᱣᱟ ᱟᱫᱚ ᱥᱟᱵ ᱞᱟᱜᱟᱣ ᱟᱢᱟ ᱥᱮ ᱟᱢ ᱦᱚᱸᱛᱚ ᱥᱟᱵ ᱫᱟᱲᱮᱭᱟᱜ ᱟᱢ ᱠᱚᱵᱷᱟᱨ ᱠᱚ ᱞᱟᱜᱟᱣ ᱠᱟᱜᱼᱟ ᱛᱚ ᱦᱟᱛ ᱜᱞᱟᱯᱥ
ᱟᱪᱪᱷᱟ
ᱚᱱᱟ ᱛᱮᱠᱚ ᱥᱟᱵ ᱠᱚᱣᱟ ᱟᱫᱚ ᱟᱫᱚ ᱱᱩᱭ ᱡᱟᱦᱟᱸ ᱴᱷᱮᱱ ᱚᱸᱰᱮ ᱯᱷᱩᱞᱟᱹᱣ ᱠᱟᱱ ᱛᱟᱭᱟ ᱫᱚ ᱵᱤᱱᱟᱹ ᱜᱮᱫ ᱛᱮᱜᱮ ᱱᱩᱭᱼᱟᱜ ᱧᱮᱞ ᱢᱮ ᱚᱸᱰᱮᱱᱟᱜ ᱵᱚᱫ ᱢᱟᱭᱟᱢ ᱠᱚᱫᱚ ᱢᱟᱭᱟᱝ ᱜᱚᱦᱚᱲ ᱚᱰᱚᱝ ᱦᱚᱪᱚᱭ ᱛᱟᱭᱟ ᱪᱩᱥᱟᱹᱣ ᱚᱰᱚᱝ ᱦᱩᱸ
ᱦᱮᱸ ᱛᱟᱦᱚᱞᱮ ᱛᱤᱦᱤᱧ ᱫᱚ ᱪᱮᱫ ᱠᱚᱢ ᱠᱟᱹᱢᱤᱭᱟ ᱛᱤᱦᱤᱧ ᱫᱚ ᱜᱚᱢᱠᱮ ᱞᱟᱹᱭ ᱢᱮ
ᱠᱟᱹᱢᱤ ᱛᱮᱱᱟᱜ ᱫᱚ ᱚᱱᱠᱟ ᱫᱚ ᱪᱮᱫ ᱦᱚᱸ ᱵᱟᱝ ᱦᱟᱯᱮ ᱚᱱᱟ ᱜᱮ ᱢᱤᱫᱴᱟᱱ ᱜᱟᱞᱢᱟᱨᱟᱣ ᱦᱮᱱᱟᱜ ᱠᱟᱫᱟ ᱢᱤᱴᱤᱱ ᱠᱚ ᱵᱟᱡᱟᱨ ᱥᱮᱫ ᱨᱮ ᱛᱚ ᱠᱚᱲᱟ ᱠᱚ ᱦᱚᱦᱚ ᱟᱹᱫᱤᱧ ᱛᱟᱸᱦᱮᱫ ᱟ ᱯᱟᱨᱜᱟᱱᱟ ᱠᱚ ᱢᱤᱛᱟᱹᱧ ᱠᱟᱱᱟᱭ ᱱᱚᱝᱠᱟ ᱵᱮᱯᱟᱨ ᱛᱟᱦᱞᱮ ᱜᱟᱞᱢᱟᱨᱟᱣ ᱦᱮᱱᱟᱜ ᱠᱟᱫᱟ ᱱᱟᱥᱮᱱᱟᱜ ᱢᱤᱫᱵᱟᱨ ᱠᱟᱛᱷᱟ ᱜᱟᱞᱚᱪ ᱦᱩᱭᱩᱜᱼᱟ ᱟᱫᱚ ᱠᱚᱲᱟᱞᱴᱟᱜ ᱫᱚ ᱯᱟᱨᱜᱟᱱᱟ ᱠᱟᱱ ᱛᱟᱞᱮᱭᱟ ᱦᱮᱸᱥᱮ ᱟᱫᱚ ᱚᱱᱟ ᱱᱤᱭᱟᱹ ᱫᱚ ᱪᱮᱫ ᱦᱚᱸ ᱵᱟᱝ ᱜᱟᱞᱢᱟᱨᱟᱣ ᱫᱚ ᱮᱴᱟᱜ ᱢᱤᱫᱴᱟᱝ ᱜᱟᱞᱢᱟᱨᱟᱣ ᱦᱮᱱᱟᱜ ᱟᱠᱟᱫ ᱛᱟᱞᱮᱭᱟ ᱚᱱᱟ
ᱥᱚᱢᱟᱡᱽ ᱞᱟᱹᱜᱤᱫ ᱫᱚ ᱥᱚᱢᱟᱡᱽ ᱞᱟᱹᱜᱤᱫ ᱫᱚ ᱠᱟᱹᱴᱤᱡ ᱫᱚ ᱠᱟᱹᱢᱤ ᱫᱚ ᱦᱩᱭᱩᱜ ᱜᱮᱭᱟ
ᱮᱠᱵᱟᱨᱮ ᱢᱮᱫ ᱞᱩᱛᱩᱨ ᱫᱚᱨᱠᱟᱨ ᱠᱟᱱᱟ ᱥᱮ
ᱦᱮᱸ ᱟᱵᱚ ᱠᱚ ᱫᱤᱭᱮ ᱥᱚᱢᱟᱡ ᱱᱤᱭᱮ ᱛᱮ ᱟᱵᱚ ᱱᱟᱥᱮ ᱵᱚᱱ ᱠᱟᱹᱢᱤᱭᱟ ᱥᱤᱠᱠᱷᱤᱛᱚ ᱥᱚᱢᱟᱡᱽ ᱡᱩᱫᱤ ᱵᱟᱵᱚᱱ ᱠᱟᱹᱢᱤ ᱞᱟᱹᱜᱤᱫᱚᱜᱼᱟ ᱢᱤᱫ ᱫᱤᱱ ᱦᱤᱞᱳᱜ ᱥᱚᱢᱟᱚ ᱛᱟᱨ ᱢᱮ ᱥᱚᱴᱷᱤᱠ ᱡᱟᱦᱟᱸ ᱫᱤᱥᱟᱹ ᱢᱤᱫᱴᱮᱱ ᱢᱤᱫᱴᱮᱱ ᱥᱚᱝᱥᱟᱨ ᱡᱮᱱ ᱡᱟᱦᱟᱸᱭ ᱪᱚᱞᱛᱤ ᱢᱮᱱᱟᱜ ᱠᱚᱣᱟ ᱡᱟᱦᱟᱸᱭ ᱟᱵᱚ ᱥᱩᱥᱟᱹᱨᱤᱭᱟᱹ ᱠᱚ ᱢᱮᱱᱟᱜ ᱠᱚᱣᱟ ᱡᱚᱛᱚ ᱦᱚᱲᱜᱮ ᱥᱟᱵ ᱠᱟᱜᱟᱢ ᱡᱮ ᱡᱮ ᱥᱚᱴᱷᱤᱠ ᱠᱚ ᱠᱟᱹᱢᱤᱭᱮᱫᱟ ᱥᱮ ᱵᱮᱭᱴᱤᱠ ᱠᱚ ᱠᱟᱹᱢᱤᱭᱮᱫᱟ ᱚᱱᱟ ᱦᱚᱸᱛᱚ ᱱᱟᱥᱮᱱᱟᱜ ᱧᱮᱞ ᱫᱚᱨᱠᱟᱨ ᱠᱟᱱᱟ ᱦᱮᱸ ᱥᱮ ᱵᱟᱝ
ᱴᱷᱤᱠ
ᱩᱱᱤ ᱦᱚᱸ ᱟᱡ ᱟᱡ ᱛᱮᱜᱮ ᱡᱚᱠᱷᱚᱱ ᱵᱷᱩᱞᱮᱢ ᱥᱟᱵ ᱟᱭᱟ ᱥᱮ ᱥᱚᱴᱷᱤᱠ ᱠᱟᱹᱢᱤᱭ ᱫᱟ ᱡᱮ ᱴᱷᱤᱠ ᱜᱮᱢ ᱠᱟᱹᱢᱤᱭᱮᱫᱟ ᱚᱱᱟ ᱛᱚ ᱢᱤᱫᱴᱮᱱ ᱫᱤᱠ ᱠᱟᱱᱟ ᱦᱮᱸ ᱥᱮ ᱵᱟᱝ ᱟᱨ ᱡᱩᱫᱤ ᱠᱷᱟᱨᱟᱯᱮ ᱠᱟᱹᱢᱤᱭ ᱫᱮ ᱚᱱᱟ ᱦᱚᱸ ᱜᱚᱝᱠᱮ ᱱᱚᱸᱰᱮ ᱫᱚ ᱱᱚᱣᱟ ᱡᱩᱛ ᱞᱮᱱᱠᱷᱟᱱ ᱫᱚ ᱱᱟᱯᱟᱭ ᱠᱚᱜᱼᱟ ᱠᱟᱨᱚᱱ ᱚᱸᱰᱮ ᱫᱚᱜᱩ ᱫᱚ ᱵᱟᱭ ᱛᱟᱵᱚᱱᱟ ᱱᱚᱣᱟ ᱫᱚ ᱟᱵᱚ ᱫᱚ ᱡᱩᱠᱛᱤ ᱨᱮᱭᱟᱜ ᱠᱟᱛᱷᱟ ᱦᱩᱭᱩᱜᱼᱟ ᱛᱚᱠᱷᱚᱱ ᱫᱚ ᱢᱤᱫᱴᱮᱱ ᱚᱱᱟ ᱠᱚᱫᱚ ᱮᱠᱟᱞᱛᱮ ᱫᱚᱨᱠᱟᱨ ᱠᱟᱱᱟ ᱚᱱᱟ ᱠᱚᱫᱚ ᱱᱟᱥᱮᱱᱟᱜ ᱫᱚ ᱵᱮᱥᱤ ᱫᱚ ᱵᱟᱝ ᱦᱚᱭᱛᱳ ᱡᱚᱠᱷᱚᱱ ᱥᱚᱢᱚᱭ ᱧᱟᱢᱚᱜᱼᱟ ᱛᱚᱠᱷᱚᱱ ᱫᱚ ᱪᱟᱞᱟᱜ ᱦᱚᱸ ᱫᱚᱨᱠᱟᱨ ᱠᱟᱱᱟ
ᱦᱩᱸ ᱴᱷᱤᱠ ᱠᱟᱛᱷᱟ ᱫᱚ ᱠᱟᱱ ᱜᱮᱭᱟ ᱚᱱᱟ ᱜᱮ ᱤᱱᱟᱹ ᱛᱟᱭᱚᱢ ᱠᱷᱟᱱ ᱫᱚ ᱦᱟᱸ
ᱤᱱᱟᱹ ᱛᱟᱭᱚᱢ ᱪᱮᱫ ᱮᱢ ᱪᱤᱠᱟᱹᱭᱟ
ᱮᱸ ᱤᱱᱟᱹ ᱛᱟᱭᱚᱢ ᱪᱤᱠᱟᱹ ᱫᱚ ᱚᱱᱠᱟᱱᱟᱜ ᱫᱚ ᱵᱟᱝ ᱢᱚᱱᱮ ᱦᱩᱭ ᱠᱟᱱᱟ ᱦᱮᱸᱥᱮ ᱤᱱᱟᱹ ᱜᱮ ᱠᱚᱲᱟ ᱠᱚ ᱥᱟᱶ ᱦᱟᱱᱛᱮ ᱱᱟᱥᱮᱱᱟᱜ ᱨᱚᱯᱚᱲᱚᱜ ᱦᱩᱭᱩᱜᱼᱟ
ᱦᱮᱸ
ᱤᱱᱟᱹ ᱠᱚ ᱜᱟᱞᱢᱟᱨᱟᱣ ᱟᱠᱷᱲᱟ ᱜᱮ ᱤᱱᱟᱹ ᱛᱟᱭᱚᱢ ᱛᱚ ᱦᱮᱱᱟᱜ ᱠᱟᱫ ᱠᱚᱭᱟ ᱱᱤᱡᱮᱨᱟᱜ ᱡᱤᱨᱟᱹ ᱠᱚᱫᱚ ᱡᱟᱹᱯᱤᱫ ᱡᱚᱢ ᱱᱟᱥᱮᱱᱟᱜ ᱞᱟᱸᱜᱟ ᱦᱮᱱᱟᱜ ᱦᱚᱲᱢᱚ ᱡᱤᱣᱤᱮ
ᱮ ᱮᱠᱷᱚᱱ ᱫᱚ ᱛᱟᱦᱮᱸ ᱦᱟᱛᱟᱲᱚᱜ ᱜᱮᱭᱟ ᱛᱚ ᱮᱠᱷᱚᱱ ᱫᱚ
ᱦᱮᱸ ᱢᱤᱫ ᱫᱤᱱ ᱯᱟᱨᱥᱤᱧ ᱦᱟᱛᱟᱲᱚᱜ ᱟᱹᱧ ᱱᱚᱰᱮ ᱠᱚᱲᱟ ᱠᱚ ᱴᱷᱮᱱ ᱠᱷᱚᱱᱟᱜ ᱛᱤᱱᱟᱹᱜ ᱜᱟᱱ ᱜᱟᱞᱢᱟᱨᱟᱣ ᱠᱩᱲᱟᱹᱣ ᱫᱟᱲᱮᱭᱟᱠᱚ ᱠᱟᱹᱱᱟᱹᱧ ᱩᱱᱟᱹᱜ ᱞᱚᱜᱚᱱ ᱢᱟᱪᱷᱟ ᱜᱮ ᱟᱫᱚ ᱱᱟᱥᱮᱱᱟᱜ ᱦᱚᱸ ᱛᱮᱦᱮᱧ ᱪᱟᱞᱟᱣ ᱫᱚᱧ ᱪᱟᱞᱟᱜᱼᱟ
ᱚ ᱟᱫᱚ ᱚᱲᱟᱜ ᱥᱟᱶᱛᱮ ᱵᱟᱢ ᱵᱚᱞᱚ ᱰᱟᱭᱨᱮᱠᱴ ᱜᱮ ᱤᱭᱟᱹ ᱜᱮᱢ ᱪᱟᱞᱟᱜᱼᱟ
ᱦᱚᱭ ᱦᱚᱭ ᱟᱫᱚ ᱛᱮ ᱦᱤᱧ ᱫᱚ ᱱᱮᱜᱼᱮ ᱱᱤᱭᱟᱹ ᱠᱚᱜᱮ ᱛᱮᱦᱮᱧᱟᱜ ᱨᱩᱴᱤᱱ ᱫᱚ ᱦᱮᱱᱟᱜ ᱟᱠᱟᱫᱟ
ᱱᱤᱢ ᱫᱟᱹᱛᱟᱹᱱᱤᱧ ᱯᱟᱸᱡᱟᱭᱮᱫᱟ ᱵᱟᱹᱧ ᱧᱟᱢ ᱮᱫᱟ ᱪᱮᱫ ᱢᱮᱱ ᱥᱟᱨᱡᱚᱢ ᱫᱟᱹᱛᱟᱹᱱᱤᱧ ᱫᱚ ᱠᱟᱫᱟ ᱢᱮᱱᱠᱷᱟᱱ ᱱᱤᱢ ᱫᱟᱹᱛᱟᱹᱱᱤ ᱫᱚ ᱥᱚ ᱵᱟᱝ ᱛᱟᱨᱢᱟᱱᱮ ᱚᱱᱟ ᱫᱚ ᱵᱟᱹᱧ ᱧᱟᱢ ᱞᱟᱹᱜᱤᱫᱚᱜ ᱵᱩᱡ ᱮᱫᱟ ᱤᱧ ᱫᱚ ᱥᱟᱨᱡᱚᱢ ᱫᱚ ᱵᱟᱹᱧ ᱫᱟᱹᱛᱟᱹᱱᱤ ᱥᱟᱨᱡᱚᱢ ᱛᱮᱫᱚ ᱛᱟᱢᱟ ᱜᱟᱵᱚᱜᱼᱟ ᱢᱚᱪᱟ ᱠᱟᱹᱴᱤᱡ
ᱦᱮᱸ ᱟᱨ ᱵᱟᱝᱠᱚ ᱢᱚᱪᱟ ᱠᱚ ᱫᱚᱢᱮ ᱜᱟᱯ-ᱜᱟᱯ ᱜᱮ ᱟᱹᱭᱠᱟᱹᱣᱟᱹ
ᱦᱩᱸ ᱢᱤᱫᱴᱟᱜ ᱵᱷᱟᱜᱮ ᱵᱟᱢ ᱦᱩᱡᱩᱜᱼᱟ
ᱵᱤᱨ ᱫᱷᱟᱨᱮ ᱫᱚ ᱥᱮ ᱵᱤᱨ ᱫᱤᱥᱚᱢ ᱥᱮᱫ ᱫᱚ ᱱᱤᱢ ᱫᱟᱹᱛᱟᱹᱱᱤ ᱯᱟᱸᱡᱟ ᱧᱟᱢ ᱫᱚ ᱟᱹᱰᱤ ᱦᱩᱸ
ᱟᱹᱰᱤ ᱠᱚᱥᱴᱚ ᱜᱮᱭᱟ ᱞᱟᱹᱭᱟᱢ ᱠᱟᱱᱟ ᱱᱚᱼᱚᱭ ᱠᱚᱭᱚᱜ ᱵᱟᱲᱟᱭᱤᱫᱤᱧᱟᱹ ᱫᱟᱨᱮ ᱢᱟ ᱢᱮᱱᱟᱜᱼᱟ ᱠᱟᱹᱴᱤᱡ ᱠᱟᱹᱴᱤᱡ ᱠᱟᱱᱟ ᱵᱮᱥᱤ ᱵᱟᱡᱟᱲ ᱧᱚᱜ ᱵᱚᱞᱚᱜ ᱦᱩᱭᱩᱜ ᱠᱟᱱᱟ।
ᱦᱟᱸ
ᱟᱨ ᱥᱟᱨᱡᱚᱢ ᱫᱚ ᱛᱤᱱᱟᱹᱜ ᱮᱠᱫᱚᱢ ᱚᱱᱟ ᱢᱟ ᱯᱮᱴᱮᱡ ᱞᱮᱠᱷᱟᱱ ᱜᱮ
ᱥᱮ
ᱟᱞᱮ ᱫᱚ ᱛᱟᱨ ᱚᱱᱟ ᱠᱟᱹᱢᱤ ᱠᱟᱡᱮ ᱠᱚᱨᱮ ᱡᱟᱦᱟᱸ ᱢᱮᱱᱟᱜᱼᱟ
ᱦᱮᱸ
ᱩᱱ ᱥᱚᱢᱚᱭ ᱜᱮ ᱚᱱᱟ ᱥᱟᱨᱡᱚᱢ ᱫᱚ ᱫᱟᱹᱛᱟᱹᱱᱤ ᱫᱚᱞᱮ ᱤᱭᱟᱹᱭᱟ ᱵᱟᱠᱷᱟᱱ ᱡᱚᱛᱚ ᱦᱚᱲ ᱜᱮ ᱱᱤᱢ ᱜᱮᱞᱮ ᱯᱟᱸᱡᱟ ᱵᱟᱲᱟᱭ ᱜᱮᱟ
ᱸ
ᱦᱮᱸ ᱠᱟᱪ ᱚᱲᱟᱜ ᱠᱚᱨᱮ ᱡᱟᱦᱟᱸ ᱠᱚ ᱟᱵᱚᱣᱟᱜ ᱡᱟᱦᱟᱸ ᱠᱚᱨᱮ ᱦᱮᱸ ᱚᱱᱟ ᱠᱚᱫᱚ ᱞᱟᱜᱟᱣᱜ ᱜᱮᱭᱟ ᱛᱚ ᱥᱟᱨᱟᱡᱚᱢ ᱜᱮᱛᱚ। ᱟᱯᱮ ᱫᱚ, ᱚᱠᱟ ᱠᱷᱚ ᱯᱮ ᱟᱹᱜᱩᱭᱟ ᱥᱟᱺᱜᱤᱧ ᱥᱟᱺᱜᱤᱧ ᱯᱮ ᱤᱫᱤ ᱟᱹᱜᱩᱭᱟ ᱵᱟᱡᱟᱨ ᱞᱟᱹᱜᱤᱫ?
ᱟᱫᱚ ᱯᱮᱲᱟ ᱦᱮᱸ ᱯᱮᱲᱟᱼᱼ ᱯᱮᱲᱟ ᱯᱟᱹᱲᱦᱟᱹ ᱦᱮᱱᱟᱜ ᱟᱠᱟᱫ ᱠᱚᱣᱟ ᱛᱚ ᱵᱤᱨ ᱫᱤᱥᱚᱢ ᱥᱮᱫ ᱜᱮ ᱚᱱᱟ ᱫᱚᱞᱮ ᱯᱮᱲᱟ ᱯᱟᱹᱲᱦᱟᱹ ᱠᱟᱱᱟᱞᱮ ᱦᱮᱸ ᱥᱮ,
ᱦᱮᱸ
ᱟᱫᱚ ᱛᱟᱦᱚᱞᱮ ᱚᱱᱠᱟ ᱞᱮᱠᱟ ᱨᱮᱜᱮ ᱩᱱᱠᱩ ᱥᱮᱫ ᱠᱷᱚᱱᱟᱜ ᱜᱮᱞᱮ ᱢᱮᱛᱟᱠᱚᱣᱟ ᱩᱱᱠᱩ ᱡᱩᱫᱤ ᱠᱚ ᱦᱤᱡᱩᱜ ᱠᱷᱟᱱ ᱞᱮ ᱢᱮᱛᱟ ᱦᱟᱠᱚᱣᱟ ᱟᱹᱜᱩ ᱛᱚᱨᱟᱭ ᱯᱮ, ᱛᱟᱦᱟᱞᱮ ᱟᱞᱮ ᱜᱮ ᱢᱤᱫ ᱜᱷᱟᱹᱲᱤᱡ ᱞᱮ ᱪᱟᱞᱟᱣ ᱜᱚᱫᱚᱜᱼᱟ᱾
ᱟᱞᱮ ᱥᱮᱱ ᱦᱚᱸ ᱪᱮᱫ ᱢᱮᱱᱟ ᱡᱟᱦᱟᱸ ᱠᱚᱨᱮ ᱚᱱᱠᱟ ᱵᱤᱨ ᱠᱚ ᱵᱟᱹᱱᱩᱜ ᱛᱟᱠᱚᱣᱟ ᱥᱮ ᱟᱞᱮ ᱠᱚ ᱯᱷᱚᱱᱞᱮᱭᱟ ᱛᱟᱦᱚᱞᱮᱼᱼ ᱱᱮᱶᱛᱟ ᱠᱮᱫ ᱞᱮᱭᱟ ᱠᱷᱚ ᱫᱟ ᱫᱟ ᱵᱟᱯᱞᱟ ᱛᱟᱢ ᱥᱟᱶᱛᱮ ᱵᱷᱟᱸᱰᱟᱱ ᱛᱟᱢ ᱡᱟᱦᱟᱱᱟᱜ ᱜᱮ ᱚᱱᱠᱟᱱᱟᱜ ᱠᱟᱹᱢᱤ ᱠᱚ ᱦᱮᱸ᱾ ᱛᱟᱦᱚᱞᱮ ᱥᱟᱠᱟᱢ ᱟᱨ ᱫᱟᱹᱛᱟᱹᱱᱤ ᱫᱚ ᱟᱞᱚᱯᱮ ᱦᱤᱲᱤᱧᱟ ᱟᱹᱜᱩ ᱛᱚᱨᱟᱭ ᱯᱮ᱾
ᱦᱮᱸ
ᱟᱫᱚ ᱦᱟᱸᱜ ᱢᱟ ᱢᱟᱰᱟᱣᱟ ᱞᱟᱹᱜᱤᱫ ᱦᱚᱸ ᱟᱫᱚᱢ ᱥᱚᱢᱚᱭ ᱫᱚᱠᱚ ᱢᱮᱱᱟ ᱢᱟᱰᱣᱟ ᱫᱚ ᱦᱟᱸᱜ ᱫᱟᱭᱤᱛᱚ ᱫᱚ ᱟᱯᱮᱜᱮ ᱠᱟᱨᱚᱱ ᱱᱤᱛᱚᱜ ᱫᱚ ᱧᱩᱛᱩᱜ ᱠᱟᱱᱟ ᱛᱚ ᱞᱚᱜᱚᱱ ᱞᱚᱜᱚᱱ ᱯᱮ ᱦᱤᱡᱩᱜᱼᱟ᱾
ᱮᱸᱜᱟ
ᱟ ᱫᱚ ᱠᱟᱱ ᱜᱮᱭᱟ ᱯᱮ ᱛᱟᱯᱚᱨᱮ ᱢᱟᱢᱟ ᱚᱲᱟᱜ ᱦᱚᱸ ᱛᱤᱧ ᱤᱭᱟᱹ ᱜᱮ ᱵᱤᱨ ᱫᱤᱥᱚᱢ ᱜᱮ ᱟᱫᱚ ᱢᱟᱢᱟ ᱦᱚᱸ ᱩᱱᱟᱹᱜ ᱵᱟᱭ ᱪᱟ ᱪᱴᱷᱟᱣᱟᱭ ᱡᱩᱫᱤ ᱫᱮᱠᱷᱟ ᱧᱚᱜ ᱦᱩᱭ ᱠᱚᱜ ᱠᱷᱟᱱ ᱛᱟᱦᱚᱞᱮ ᱩᱱᱟᱹᱜ ᱪᱟᱯ ᱫᱚ ᱵᱟᱝ ᱛᱟᱦᱮᱸ ᱠᱚᱜᱼᱟ᱾ ᱦᱩᱸ ᱚᱱᱠᱟ ᱵᱮᱯᱟᱨ᱾ ᱛᱟᱦᱞᱮ ᱟᱢ ᱫᱚ ᱛᱮᱦᱮᱧ ᱫᱚ ᱛᱟᱦᱚᱞᱮ ᱟᱢ ᱫᱚ ᱪᱮᱫ ᱠᱚᱢ ᱪᱤᱠᱟᱹ ᱵᱟᱲᱟᱭᱟ? ᱠᱩᱲ ᱠᱮᱫᱮᱫᱟ ᱫᱚ ᱦᱩᱸ
ᱛᱮᱦᱤᱧ ᱫᱚ ᱥᱮᱠᱚᱢ ᱵᱷᱟᱵᱛᱮ ᱤᱧᱟᱹᱜ ᱠᱟᱹᱢᱤ ᱵᱟᱹᱱᱩᱜ ᱛᱤᱧᱟᱹ ᱛᱤᱦᱤᱧ ᱫᱚ ᱡᱟ ᱡᱟᱹᱯᱩᱫ ᱚ ᱵᱷᱟᱜ ᱠᱟᱫᱟᱭ ᱛᱚ᱾
ᱦᱮᱸᱻ
ᱛᱤᱱ ᱛᱮ ᱜᱮ ᱡᱩᱫᱤ ᱜᱩᱨᱤᱡ ᱠᱚ ᱯᱟᱥᱱᱟᱣ ᱦᱩᱭᱩᱜ ᱠᱷᱟᱡ ᱫᱚ ᱱᱟᱥᱮᱱᱟᱜ ᱠᱷᱮᱛ ᱠᱚᱨᱮ᱿
ᱟᱪᱷᱟ
ᱫᱟᱜ ᱠᱟᱫᱟᱭ ᱛᱚ ᱱᱚᱣᱟ ᱫᱟᱜ ᱠᱚᱫᱚ ᱟᱫᱚ ᱵᱟᱝ ᱛᱤᱸᱜᱩ ᱟᱠᱟᱱᱟ ᱫᱚ ᱮᱠᱟᱞ ᱚᱛ ᱞᱟᱛᱟᱨ ᱨᱮᱜᱮ ᱚᱨ ᱪᱟᱵᱟ ᱠᱮᱫᱟᱭ᱾ ᱛᱟᱦᱮ ᱜᱩᱨᱤᱡ ᱠᱚ ᱯᱟᱥᱱᱟᱣ ᱞᱮᱠᱷᱟᱱ ᱱᱤᱛᱳ ᱱᱤᱛᱳᱜ ᱯᱟᱥᱱᱟᱣ ᱠᱷᱟᱡ ᱫᱚ ᱴᱷᱤᱠ ᱧᱚᱜ ᱛᱟᱦᱮᱱᱟ ᱟᱨ ᱫᱟᱜ ᱥᱚᱢᱚᱭ ᱼᱼ ᱫᱚ ᱦᱟᱢᱟᱞ ᱦᱚᱸ ᱟᱨᱚ ᱦᱟᱢᱟᱞᱼᱟ ᱛᱚ᱾
ᱮᱠ ᱵᱟᱨ,
ᱨᱚᱦᱚᱲᱜᱮ ᱛᱷᱤᱠ ᱫᱚ ᱴᱷᱤᱠᱟ ᱟᱨ ᱨᱚᱦᱚᱲ ᱨᱮ ᱮᱠᱮᱱ ᱫᱚ ᱥᱡᱤ ᱵᱟᱞᱮ ᱯᱟᱥᱱᱟᱣ ᱠᱟᱫᱟ ᱨᱚᱦᱚᱲ ᱞᱮᱠᱷᱟᱱ ᱡᱩᱫᱤ ᱢᱚᱱ ᱠᱚ ᱯᱟᱥᱱᱟᱣ ᱠᱟᱫᱟ ᱛᱚ ᱫᱟᱜ ᱞᱮᱠᱷᱟᱱ ᱟ. ᱛᱩ ᱤᱫᱤᱭᱟᱭ ᱟᱹᱛᱠᱤᱨᱟᱭ ᱟᱨ ᱱᱤᱠᱷᱟᱱ ᱱᱟᱥᱮ ᱱᱟᱜ ᱫᱟᱜ ᱮ ᱧᱟᱢ ᱟᱠᱟᱫᱟ ᱯᱟᱠ
ᱦᱮᱸ
ᱢᱚᱴᱟᱢᱩᱴᱤ ᱴᱷᱤᱠ ᱜᱮᱭᱟ ᱛᱟᱨᱟᱭ ᱜᱮ ᱵᱩᱡᱮ
ᱦᱟᱸ
ᱯᱩᱨᱤ ᱯᱟᱥᱮᱢ ᱪᱟᱞᱟᱣ ᱵᱟᱲᱟ ᱣᱟᱠᱟᱱᱟᱢ ᱟᱢ?
ᱦᱮᱞᱳ᱿
ᱜᱩᱨᱤᱡ ᱠᱚ ᱛᱟᱦᱮᱱᱟᱚ ᱠᱷᱮᱛ ᱨᱮ,
ᱦᱮᱸ ᱞᱟᱦᱟᱛᱮ ᱱᱮᱛᱟᱨ ᱫᱚ ᱟᱫᱚ ᱟᱞᱮ ᱫᱚ ᱵᱟᱝᱞᱮ ᱤᱫᱤᱭᱟᱜ ᱠᱟᱱᱟ᱾
ᱮ ᱰᱟᱝᱨᱤ ᱠᱚᱫᱚ ᱛᱱᱟᱜ ᱢᱮᱱᱟᱜ ᱠᱚᱣᱟ ᱰᱟᱝ-ᱰᱟᱝᱮ ᱠᱚᱫᱚ ᱵᱟᱞᱮ ᱫᱚᱦᱚ ᱟᱠᱟᱫ ᱠᱚᱣᱟ?
ᱦᱮᱸ ᱰᱟᱹᱝᱨᱤ ᱫᱚ ᱠᱟᱹᱴᱤᱡ ᱜᱮᱭᱟ ᱠᱚ ᱩᱱᱠᱩ ᱯᱮᱱᱴᱷᱟᱲ ᱟᱨ ᱟᱹᱱᱰᱤᱭᱟᱹ ᱢᱤᱭᱟᱹ
ᱟᱨ ᱱᱟᱦᱮᱞ ᱫᱚ ᱯᱮ ᱥᱤᱭᱫᱟ ᱥᱮ ᱵᱟᱝ ᱛᱟᱦᱟᱞᱮ ᱠᱷᱚᱱ ᱫᱚ?
ᱵᱟᱝ ᱥᱮ ᱟᱫᱚ ᱱᱟᱦᱮᱞ ᱫᱚ ᱚᱠᱟᱨᱮᱢ ᱞᱟᱜᱟᱣᱟ ᱱᱟᱦᱮᱞ ᱞᱟᱜᱟᱣ ᱤᱭᱟᱹ ᱜᱮ ᱵᱟᱹᱱᱩᱜᱼᱟ ᱚᱠᱛᱚ ᱜᱮ ᱵᱟᱹᱱᱩᱜᱼᱟ᱾
ᱟᱞᱮ ᱫᱚ ᱢᱤᱫ ᱴᱮᱱ ᱢᱟᱨᱮ ᱡᱚᱠᱷᱚᱱ ᱚᱱᱮ᱾ ᱮᱸᱻ ᱟᱯᱷᱚᱨ ᱛᱚᱞᱟ ᱟᱯᱮ ᱡᱟᱦᱟᱸ ᱵᱤᱥ ᱛᱚᱞᱟ ᱵᱟᱯᱮᱢᱮᱱᱟ
ᱦᱮᱸ
ᱟᱞᱮᱫᱚ ᱟᱯᱷᱚᱨ ᱛᱚᱞᱟ ᱞᱮ ᱢᱮᱱᱟ᱾
ᱦᱮᱸ
ᱱᱚᱶᱟ ᱠᱚᱫᱚ ᱡᱚᱠᱷᱚᱱ ᱟᱫᱚ ᱱᱚᱶᱟ ᱠᱚ ᱞᱟᱹᱜᱤᱫ ᱴᱟᱠᱴᱚᱨᱚᱮᱢ ᱟᱹᱜᱩᱭ ᱠᱤ, ᱛᱟᱦᱮ ᱟᱯᱚᱛ ᱛᱚᱞᱟ ᱫᱚ ᱱᱟᱦᱮᱞ ᱛᱮᱜᱮᱞᱮ ᱥᱤᱭᱟ᱾
ᱦᱮᱸ
ᱟᱫᱚ ᱛᱟᱦᱚᱞᱮ ᱤᱧ ᱱᱟᱦᱮᱞ ᱫᱚᱦᱟᱨᱤᱧ ᱥᱮᱬᱟᱭᱟ ᱱᱤᱭᱟ. ᱫᱷᱟᱣ ᱢᱮᱛᱟ ᱠᱚ ᱠᱟᱱ ᱛᱟᱦᱮᱱᱟ ᱤᱧ ᱵᱚᱲᱚ ᱵᱟᱵᱟᱧ ᱢᱮᱛᱟᱭ ᱠᱟᱱᱟ ᱫᱮᱱ ᱥᱤᱧ ᱧᱮᱞᱟᱹᱧ ᱤᱧᱭᱤᱧ ᱥᱮᱬᱟᱭᱟ᱾ ᱦᱟᱯᱚᱣᱟ ᱟᱢ ᱫᱚ ᱦᱟᱸᱜ ᱚᱠᱟᱥᱮᱫ ᱪᱚᱝ ᱦᱟᱸᱢ ᱞᱟᱜᱟᱣ ᱠᱟᱱᱟ ᱠᱟᱴᱟ ᱠᱚᱨᱮ ᱦᱟᱸᱜ᱾
ᱟᱨᱚ ᱪᱟᱥ ᱢᱟᱲᱟᱝ ᱦᱚᱸ ᱪᱟᱥ ᱨᱟᱠᱟᱵ ᱨᱟᱠᱟᱵ ᱥᱚᱢᱚᱭ ᱫᱚ ᱴᱷᱤᱠᱟᱹᱱ ᱜᱮᱭᱟ ᱪᱟᱥ ᱥᱚᱢᱚᱭ ᱵᱥᱚᱭ ᱦᱚᱸ ᱮᱛᱚᱵ ᱨᱮᱫᱚ ᱵᱟᱠᱚ ᱥᱟᱵ ᱦᱚᱪᱚᱣᱟᱜᱠᱮᱱ ᱰᱟᱝᱨᱟ ᱡᱩᱫᱤ ᱟᱢᱮᱢ ᱯᱷᱷᱟᱞᱮᱭᱟ, ᱰᱟᱝᱨᱟ ᱡᱩᱫᱤᱢ ᱯᱷᱟᱞ ᱢᱟᱞ ᱠᱮᱭᱟ ᱮᱠᱷᱟᱱ ᱢᱩᱪᱟᱹᱫ ᱨᱮ ᱯᱩᱨᱟᱹ ᱪᱟᱥᱜᱮᱢ
ᱦᱮᱸ ᱚᱱᱟ ᱞᱟᱹᱜᱤᱫ ᱵᱟᱝ ᱵᱟᱝᱠᱚ ᱮᱢ ᱞᱟᱹᱜᱤᱫᱚᱜᱼᱟ᱾ ᱛᱚᱠᱟᱛᱷᱟ ᱟᱢ ᱫᱚ ᱵᱟᱲᱜᱮ ᱠᱚᱨᱮ ᱥᱟᱹᱨᱩ ᱵᱟᱲᱜᱮ, ᱥᱚᱵᱽᱡᱤ ᱵᱟᱲᱜᱮ ᱡᱚᱠᱷᱚᱱ ᱥᱤ ᱦᱩᱭᱩᱜᱼᱟ ᱩᱴᱮ ᱟᱢ ᱫᱚ ᱚᱸᱰᱮ ᱥᱤ ᱢᱮ᱾ ᱟᱨ ᱮᱠᱪᱩᱭᱩᱞᱟᱜ ᱱᱤᱭᱚᱢ ᱫᱚ ᱠᱟᱱᱟ ᱡᱟᱦᱟᱸᱢ ᱥᱮᱲᱟᱭᱟᱢ ᱡᱟᱦᱟᱸᱭ ᱵᱟᱝ
ᱦᱮᱸ ᱤᱧ ᱢᱤᱫ ᱫᱷᱟᱣ ᱚᱱᱠᱟ ᱠᱚ ᱟᱲᱟᱜ ᱟᱹᱫᱤᱧ ᱛᱟᱦᱮᱸᱜ ᱦᱮᱸᱥᱮ,
ᱦᱮᱸ
ᱟᱹᱰᱤ ᱥᱚᱵᱚᱴ ᱰᱟᱝᱽᱨᱟ ᱠᱤᱱ ᱛᱟᱦᱮᱸᱠᱟᱱᱟ, ᱚᱠᱚᱭ ᱦᱚᱸ ᱵᱟᱹᱱᱩᱜ ᱠᱟᱜ ᱚᱠᱚᱭᱟ ᱠᱷᱟᱹᱞᱤ ᱠᱚ ᱢᱮᱛᱟ ᱫᱤᱧᱟ ᱚᱸᱰᱮ ᱟᱢ ᱡᱚᱲᱟᱣ ᱚᱸᱰᱮ ᱤᱫᱤᱠᱤᱱ ᱢᱮ ᱡᱚᱲᱟᱣ ᱠᱟᱛᱮᱫ᱾ ᱟᱢ ᱚᱸᱰᱮ ᱡᱚᱲᱟᱣ ᱢᱮ ᱩᱱᱠᱤᱱᱟᱜ ᱪᱮᱫ ᱞᱮᱠᱟᱢ ᱦᱚᱦᱚᱣᱟ ᱠᱤᱱᱟ ᱪᱮᱫ ᱞᱮᱠᱟᱢ ᱢᱮᱛᱟ ᱠᱤᱱᱟ ᱩᱱᱠᱤᱱ ᱟᱭ ᱠᱤᱱ ᱪᱞᱟᱢ ᱠᱟᱭ ᱠᱤᱱ ᱛᱟᱲᱟᱢ ᱦᱸᱥᱮ ᱵᱟᱝ᱾
ᱦᱮᱸ᱾
ᱵᱷᱟᱜᱤ ᱜᱤᱧ ᱪᱟᱞᱟᱣᱱᱟ ᱡᱚᱲᱟ ᱠᱤᱫᱟᱹᱧ, ᱪᱮᱫ ᱞᱮᱠᱟ ᱠᱟᱛᱮᱜ ᱛᱚᱞ ᱦᱩᱭᱩᱜᱼᱟ ᱚᱱᱟ ᱦᱚᱸ ᱥᱟᱞᱟᱜ ᱠᱚ ᱟᱹᱜᱩᱣᱟᱫᱤᱧ ᱛᱟᱦᱮᱸᱫ ᱟᱫᱩ, ᱛᱚᱞ ᱠᱤᱫᱟᱹᱧ, ᱚᱠᱚᱭ ᱦᱚᱸ ᱵᱟᱹᱱᱩᱜ ᱠᱟᱠᱚᱣᱟ ᱤᱧ ᱮᱠᱞᱟ ᱜᱮ ᱦᱮᱸᱥᱮ ᱟᱨ ᱛᱟᱨᱯᱚᱨᱮ ᱞᱟᱜᱟᱣᱧ ᱮᱛᱚᱦᱚᱵ ᱠᱮᱫᱟ, ᱥᱤᱫᱟᱹᱧ ᱡᱟᱦᱟᱸ ᱞᱮᱠᱟᱧ ᱥᱤ ᱠᱮᱫᱟᱭᱟ ᱵᱩᱡᱷᱟᱹᱣ᱾
ᱜᱚᱴᱟ ᱜᱮᱢ ᱥᱤᱭᱟ ᱦᱮᱸ ᱵᱟᱢ ᱡᱟᱦᱟᱸ ᱵᱟᱢ ᱵᱟᱲᱟᱭᱟ ᱟᱨ ᱛᱨᱤ ᱢᱟᱛᱨᱤ ᱠᱚᱫᱚ ᱵᱟᱵᱚᱱ ᱵᱩᱡᱟ ᱛ ᱟᱵᱚ ᱫᱚ᱾
ᱚᱱᱟ ᱫᱚᱞᱟ ᱟᱹᱪᱩᱨ ᱴᱷᱮᱱ ᱵᱟᱹᱧ ᱟᱹᱪᱩᱨᱚᱜ ᱫᱟᱲᱮᱭᱟᱜ ᱠᱟᱱᱟᱭᱟ ᱢᱤᱫ ᱴᱷᱮᱱ ᱜᱮ ᱫᱚᱢᱮ ᱜᱷᱚᱱᱚ ᱜᱷᱚᱱᱚ ᱟᱹᱪᱩᱨᱚᱜ ᱠᱟᱱᱛᱤᱧᱟᱹ ᱾
ᱛᱟᱦ ᱜᱚᱴᱟ ᱠᱷᱟᱛᱮ ᱮ ᱥᱤ ᱦᱩᱭᱩᱜᱼᱟ?
ᱦᱮᱸ ᱾ ᱟᱨ ᱡᱟᱦᱟᱸ ᱴᱷᱟᱜ ᱟᱹᱪᱩᱨᱚᱜ ᱠᱟᱱᱟ ᱥᱮ ᱚᱸᱰᱮ ᱴᱷᱤᱠ ᱴᱷᱟᱠ ᱢᱟᱲᱟᱝ ᱨᱮ ᱵᱟᱹᱧ ᱟᱹᱪᱩᱨ ᱦᱚᱫ ᱫᱟᱲᱮᱭᱟᱜ ᱠᱟᱱᱟ, ᱪᱮᱫ ᱞᱮᱠᱟ ᱠᱟᱛᱷᱟ
ᱦᱩᱸ
ᱚᱱᱠᱟ ᱦᱩᱭᱩᱜᱼᱟ ᱢᱮᱱ ᱠᱟᱛᱷᱟ ᱱᱚᱜᱚᱭ ᱱᱤᱡᱮᱨᱟᱜ ᱥᱤᱭᱳᱜ ᱞᱤᱫᱤᱧ ᱚᱱᱟ ᱢᱤᱫ ᱫᱷᱟᱣ ᱜᱮ ᱞᱟᱸᱜᱟ ᱫᱚ ᱞᱟᱜᱟᱜ ᱠᱟᱱ ᱛᱟᱦᱮᱸᱜ ᱟᱪ ᱪᱷᱟ ᱚᱱᱠᱟ ᱜᱮ ᱛᱟᱦᱞᱮ ᱵᱷᱚᱴᱟ ᱛᱚ ᱢᱤᱫ ᱫᱷᱟᱣ ᱜᱟᱱᱮᱢ ᱚᱛᱟ ᱠᱟᱫᱟ ᱥᱮ ᱵᱟᱝ?
ᱵᱟᱝ ᱵᱟᱝ ᱚᱛᱟᱨᱟᱜ ᱪᱟᱱᱥ ᱵᱟᱹᱧ ᱧᱟᱢ ᱟᱠᱟᱫᱟ ᱮᱠᱷᱚᱱ ᱦᱚᱸ᱾
ᱚᱸ ᱤᱧ ᱢᱟ ᱟᱹᱰᱤ ᱫᱤᱱ ᱞᱟᱦᱟ ᱨᱮᱫᱚ ᱮᱢᱟᱫᱤᱧ ᱛᱟᱦᱮᱸᱜ ᱟᱫᱚ ᱱᱤᱛᱚᱜ ᱫᱚ ᱦᱭᱛᱚᱧ ᱫᱟᱲᱮᱭᱟᱜᱼᱟ ᱥᱮ ᱵᱟᱝ ᱵᱟᱹᱧ ᱵᱟᱰᱟᱭᱟ᱾
ᱠᱟᱴᱟ ᱛᱤ ᱛᱮ ᱚᱛᱟᱞᱮᱱᱟ ᱞᱮᱸᱜᱟ ᱛᱤ ᱥᱮ ᱞᱮᱸᱜᱟ ᱛᱤ ᱥᱮ ᱡᱚᱡᱚᱢ ᱛᱤ
ᱡᱚᱡᱚᱢ ᱛᱤ ᱞᱮᱸᱜᱟ ᱛᱤ ᱛᱮᱢ ᱚᱛᱟ ᱫᱟᱲᱮᱭᱟᱜ-ᱟ ᱭᱟ ᱾ ᱱᱤᱛᱚᱜ ᱫᱚ ᱯᱩᱭᱞᱩ ᱡᱚᱡᱚᱢ ᱛᱤ ᱜᱮᱥᱮ ᱤᱱᱟᱹ ᱛᱟᱭᱚᱢ ᱫᱚ ᱵᱟᱹᱭ ᱵᱟᱹᱭᱛᱮ ᱞᱮᱸᱜᱟᱛᱤᱜᱼᱟ᱾ ᱦᱚᱞᱟ, ᱛᱟᱣᱟᱜ ᱠᱚᱜ ᱟᱹᱧ ᱥᱮ ᱪᱤᱠᱟᱹ ᱠᱚᱜ ᱟᱹᱧ ᱵᱟᱹᱧ ᱵᱟᱰᱟᱭᱟ ᱪᱤᱠᱟᱭ ᱪᱚ ᱩᱭᱦᱟᱹᱨ ᱦᱚ ᱩᱭᱦᱟᱹᱨ ᱮᱫᱟ ᱵᱮᱜ ᱨᱮ ᱤᱭᱟᱹᱧ ᱢᱚᱵᱟᱭᱤᱞ ᱵᱟᱭ ᱞᱟᱜᱼᱟ, ᱚᱵᱚ ᱵᱟ ᱦᱮᱱ ᱡᱟᱹᱞ ᱫᱤᱧ ᱟᱲᱟᱜ ᱟᱠᱟᱫ ᱜᱟᱹᱰᱤ ᱨᱮᱱᱟᱜ ᱫᱚ ᱢᱮᱥᱮ
ᱵᱟᱵᱟ
ᱚᱠᱟ ᱞᱮᱠᱟ ᱪᱚᱧ ᱫᱤᱥᱟᱹᱣ ᱠᱮᱫᱮ ᱟᱨ ᱦᱮᱱᱰᱤᱧ ᱟᱲᱟᱜ ᱠᱮᱫᱟ ᱵᱮᱜ ᱞᱟᱦᱟ ᱫᱷᱟᱨᱮᱧ ᱜᱚᱫ ᱞᱮᱫᱟ ᱛᱚ ᱚᱱᱟᱧ ᱪᱮᱱ ᱤᱧ ᱠᱷᱩᱞᱟᱹᱣᱫᱟ ᱟᱫᱚ ᱵᱟᱱᱟᱨ ᱛᱤ ᱛᱤᱧ ᱠᱷᱩᱞᱟᱹᱣ ᱜᱚᱫ ᱮᱫᱟ